ᱦᱮᱞᱳ,
ᱦᱮᱸ ᱜᱚᱢᱠᱮ ᱡᱚᱦᱟᱨ ᱜᱮ᱾
ᱡᱚᱦᱟᱨ ᱡᱚᱦᱟᱨ ᱡᱚᱦᱟᱨ᱾ ᱞᱟᱹᱭ ᱵᱤᱱ,
ᱚᱸ, ᱪᱮᱜ ᱠᱚᱫᱚ ᱪᱤᱠᱟᱹ ᱦᱩᱭᱩᱜ ᱠᱟᱱᱟ ᱱᱤᱛ ᱫᱚ?
ᱱᱤᱛ ᱫᱚ ᱫᱩᱲᱩᱵ ᱵᱟᱲᱟ ᱦᱩᱭ ᱠᱟᱱᱟ ᱵᱟᱦᱨᱮ ᱨᱮ᱾ ᱤᱥᱤᱱ ᱵᱟᱥᱟ ᱥᱟᱝ ᱦᱩᱭᱩᱜ ᱠᱟᱱ ᱛᱟᱦᱮᱸᱜ᱾ ᱵᱟᱨᱦᱮ ᱥᱮᱫ ᱠᱟᱹᱴᱤᱡ ᱫᱩᱲᱩᱵ ᱦᱩᱭ ᱠᱟᱱᱟ ᱦᱚᱭ ᱡᱚᱢ᱾
ᱛᱚ ᱤᱥᱤᱱ ᱵᱟᱥᱟᱝ ᱫᱚ ᱠᱚᱢᱯᱞᱤᱴ ᱱᱟ?
ᱦᱮᱸ ᱦᱮᱸ ᱠᱚᱢᱯᱞᱤᱴ ᱟᱠᱟᱫᱟᱞᱤᱧ᱾
ᱛᱚ ᱡᱚᱢ ᱠᱚ ᱛᱤᱨᱮ ᱦᱳᱭᱳᱜᱼᱟ?
ᱡᱚᱢᱟᱞᱤᱧ ᱦᱟᱸᱜ ᱟᱨ ᱠᱟᱹᱴᱤᱡ ᱯᱚᱨᱮ᱾
ᱦᱩᱸ ᱦᱩᱸ ᱛᱮᱦᱮᱧ ᱪᱮᱫ ᱦᱩᱭ ᱠᱟᱱᱟ ᱜᱚᱢᱠᱮ ᱟᱭ ᱟᱭᱴᱮᱢ ᱛᱟᱦᱮᱱ ᱫᱚ?
ᱟᱭᱴᱮᱢ ᱫᱚ ᱥᱟᱠ ᱥᱚᱵᱽᱡᱤ ᱠᱚᱜᱮ ᱵᱮᱥᱤ ᱨᱤᱪ ᱛᱚ ᱵᱟᱹᱞᱤᱧ ᱡᱚᱢᱮᱫᱟ ᱥᱟᱠᱥᱚᱵᱽᱡᱤ ᱠᱚᱜᱮ ᱞᱤᱧ ᱡᱚᱢᱮᱫᱟ᱾
ᱟᱪᱪᱷᱟ᱾
ᱦᱮᱸ ᱾ ᱟᱹᱵᱤᱱ ᱫᱚᱵᱤᱱ ᱪᱤᱠᱟᱹᱭᱮᱫᱟ?
ᱟᱹᱞᱤᱧ ᱦᱚᱸᱞᱤᱧ ᱫᱩᱲᱩᱵ ᱵᱟᱲᱟᱣ ᱟᱠᱟᱱᱟ᱾
ᱟᱪᱪᱷᱟ ᱡᱚᱢ ᱧᱩ ᱦᱩᱭᱱᱟ ᱥᱮ ᱟᱹᱣᱨᱤ?
ᱟᱹᱣᱨᱤ ᱟᱹᱣᱨᱤ ᱤᱥᱤᱱ ᱠᱚᱜᱮ ᱟᱹᱣᱨᱤ ᱦᱩᱭᱩᱜ ᱟ᱾ ᱦᱟᱯᱮ ᱤᱥᱤᱱ ᱦᱩᱭᱩᱜᱼᱟ ᱱᱤᱛ ᱤᱥᱤᱱ ᱫᱟᱠᱟ ᱪᱚᱸᱫᱟ ᱦᱩᱭ ᱠᱟᱱᱟ᱾
ᱟᱪᱪᱷᱟ ᱟᱪᱪᱷᱟ᱾ ᱤᱭᱟᱹ ᱚᱲᱟᱜ ᱠᱚᱨᱮ ᱪᱮ ᱪᱮᱜ ᱞᱮᱠᱟ ᱢᱮᱱᱟᱜ ᱠᱚᱣᱟ?
ᱚᱲᱟᱜ ᱠᱚᱨᱮ ᱦᱚᱸ ᱡᱚᱛᱚ ᱱᱟᱯᱟᱭ ᱜᱮ᱾
ᱚᱸᱻ ᱟᱫᱚ ᱚᱲᱟᱜ ᱨᱮᱜᱮ ᱢᱮᱱᱟᱜ ᱵᱤᱱᱟ ᱥᱮ ᱚᱠᱟᱨᱮ
ᱢᱟ ᱟᱹᱞᱤᱧ ᱫᱚ ᱚᱲᱟᱜ ᱨᱮᱫᱚ ᱵᱟᱹᱱᱩᱜ ᱞᱤᱧᱟᱹ ᱠᱟᱹᱴᱤᱡ ᱵᱟᱭᱨᱮ ᱨᱮᱞᱤᱧ ᱛᱟᱦᱮᱱ ᱜᱮᱭᱟ ᱚᱱᱛᱮ
ᱚᱸ ᱟᱪᱪᱷᱟ ᱟᱪᱪᱷᱟ᱾
ᱱᱚᱣᱟᱛᱮ ᱠᱟᱹᱴᱤᱡ ᱵᱟᱭᱨᱮ ᱥᱮᱫ ᱨᱮ᱾
ᱫᱤᱭᱮ ᱚᱲᱟᱜ ᱨᱮᱱᱟᱜ ᱪᱟᱥᱵᱟᱥ ᱠᱚ ᱛᱤᱱᱟᱹᱜ ᱴᱟᱜ?
ᱪᱟᱥ ᱵᱟᱥ ᱠᱚᱫᱚ,
ᱦᱮᱸ ᱟᱣᱨᱤ ᱞᱟᱜᱟᱜᱼᱟ ᱚᱱᱠᱟ ᱫᱚ᱾ ᱫᱟᱜ ᱵᱟᱹᱱᱩᱜᱼᱟ, ᱚᱱᱛᱮ ᱫᱚ ᱟᱞᱮᱥᱮᱜ ᱫᱚ᱾
ᱱᱚᱱᱛᱮ ᱢᱟ ᱫᱚᱢᱮ ᱡᱟᱹᱯᱩᱫᱮᱜ ᱫᱚᱭ ᱟᱵᱤᱱᱟᱜ ᱚᱱᱛᱮ ᱫᱚ ᱵᱟᱭ ᱡᱟᱹᱯᱩᱫᱮᱜ ᱛᱮ?
ᱦᱩᱸ ᱱᱚᱛᱮ ᱫᱚ ᱡᱟᱦ ᱱᱚᱣᱟ ᱡᱷᱟᱲᱜᱨᱟᱢ ᱥᱮᱫ ᱫᱚ ᱠᱚᱢ ᱜᱮᱭᱟ ᱡᱟᱦᱟᱸ ᱚᱱᱟ ᱢᱮᱫᱽᱱᱤᱯᱩᱨ ᱥᱟᱹᱭᱤᱰ ᱫᱚ ᱫᱚᱢᱮ ᱫᱟᱜ ᱫᱟᱭ
ᱚᱸᱪᱪᱷᱟ
ᱡᱟᱹᱯᱩᱫ ᱫᱚᱭ ᱡᱟᱹᱯᱩᱫ ᱫᱟᱭ ᱨᱤᱢᱤᱞ ᱫᱚ ᱧᱮᱞᱚᱜ ᱠᱟᱱᱟ ᱠᱤᱱᱛᱩ ᱫᱟᱜ ᱫᱚ ᱵᱟᱝ ᱵᱟᱱ ᱵᱟᱹᱱᱩᱜᱼᱟ
ᱚᱦ
ᱟᱨᱚ ᱤᱭᱟᱹ ᱫᱚ ᱟᱫᱚ ᱠᱮᱴᱮᱡ ᱧᱚᱜ ᱵᱟᱭ ᱫᱟᱜ ᱞᱮᱠᱷᱟᱱ ᱛᱚᱞᱟ ᱠᱚᱢᱟ ᱦᱟᱨᱟ ᱦᱮᱡ ᱟᱠᱟᱱᱟ᱾
ᱦᱳᱭ ᱦᱳᱭ ᱛᱤᱥ ᱠᱚᱥᱮᱫ ᱛᱟᱦᱚᱞᱮ ᱨᱚᱦᱚᱭ ᱦᱩᱭᱩᱜᱼᱟ
ᱟᱫᱚ ᱦᱚᱸᱜᱚᱭ ᱫᱟᱜ ᱞᱮᱠᱷᱟᱱ ᱜᱮ ᱟᱫᱚ ᱨᱚᱦᱚᱭ ᱟᱨᱟᱢᱵᱚᱜᱼᱟ ᱦᱟᱸᱜ
ᱟᱪᱪᱷᱟ ᱪᱮᱫ ᱞᱮᱠᱟ ᱚᱱᱛᱮ ᱨᱚᱦᱚᱭ ᱢᱩᱱᱤᱥ ᱫᱚ ᱪᱮᱫ ᱞᱮᱠᱟ
ᱢᱩᱱᱤᱥ ᱫᱚ
ᱦᱮᱸ ᱠᱟᱹᱣᱰᱤ ᱪᱮᱫ ᱛᱤᱱᱟᱹᱜ ᱠᱟᱛᱮ ᱚᱱᱛᱮ ᱫᱚ
ᱚ ᱠᱟᱹᱣᱰᱤ ᱫᱚ ᱦᱩᱭᱩᱜ ᱠᱟᱱᱟ ᱚᱱᱠᱟ
ᱰᱮᱲᱥᱚ ᱴᱟᱠᱟ ᱥᱮ ᱫᱩᱥᱚ ᱴᱟᱠᱟ ᱚᱱᱠᱟ
ᱚ ᱟᱹᱰᱤ ᱠᱚᱢ ᱜᱮᱫᱚ
ᱦᱮᱸ ᱱᱚᱛᱮ ᱫᱚ ᱠᱚᱢ ᱜᱮᱭᱟ ᱟᱫᱚ ᱱᱟᱢᱟᱞ ᱥᱮᱫ ᱫᱚ ᱵᱷᱟᱹᱜᱤ ᱜᱮᱭᱟ ᱵᱟᱝ
ᱦᱮᱸᱻᱦᱮᱸᱻ ᱟᱹᱞᱤᱧᱟᱜ ᱚᱱᱛᱮ ᱫᱚ ᱪᱟᱨᱥᱚ ᱥᱟᱲᱮ ᱪᱟᱨᱥᱚ ᱱᱚᱝᱠᱟ
ᱱᱚᱛᱮ ᱟᱹᱰᱤ ᱟᱢᱫᱟ ᱫᱚ ᱜᱚᱢᱠᱮ
ᱦᱮᱸ ᱚᱱᱠᱟ ᱜᱮᱠᱚ ᱮᱢᱚᱜᱼᱟ
ᱦᱮᱸ ᱚᱱᱟ ᱛᱮᱜᱮ ᱟᱞᱮ ᱱᱚᱛᱮ ᱠᱷᱚᱱ ᱫᱚ ᱵᱤᱥᱤ ᱜᱟᱱ ᱛᱮᱠᱚ ᱪᱟᱞᱟᱜᱼᱟ ᱛᱚᱵᱮ ᱱᱟᱢᱟᱞ ᱥᱮᱫ ᱵᱤᱥᱤ ᱠᱚ ᱪᱟᱞᱟᱜᱼᱟ
ᱦᱮᱸ ᱟᱹᱵᱤᱱ ᱦᱚᱸ ᱦᱤᱡᱩᱜ ᱵᱤᱱ
ᱚ ᱦᱮᱸ
ᱦᱮᱸ ᱱᱤᱭᱟᱹ ᱥᱤᱡᱤᱱ ᱴᱟ ᱠᱟᱹᱢᱤ ᱭᱟᱹᱵᱤᱱ ᱯᱩᱭᱥᱟᱹ ᱯᱩᱭᱥᱟᱹ ᱨᱚᱡᱽᱜᱟᱨᱚᱜᱼᱟ
ᱦᱮᱸ ᱢᱟᱱᱮ ᱱᱤᱭᱟᱹ ᱥᱤᱡᱤᱱ ᱫᱚ ᱪᱮᱫ ᱦᱩᱲᱩ ᱨᱚᱦᱚᱭ
ᱦᱮᱸᱻᱦᱮᱸᱻ ᱨᱚᱦᱚᱭ ᱪᱟᱹᱞᱩᱜᱼᱟ ᱦᱟᱸᱜ
ᱦᱮᱸ ᱜᱚᱢᱠᱮ ᱛᱤᱱᱟᱹᱜ ᱜᱷᱚᱱᱴᱟ ᱠᱟᱹᱢᱤ ᱦᱩᱭᱩᱜᱼᱟ ᱚᱱᱛᱮ ᱢᱟᱱᱮ
ᱮᱢᱚᱱᱟᱜ ᱟᱴ ᱴᱟ ᱥᱮᱛᱟᱜ ᱟᱴ ᱴᱟ ᱠᱷᱚᱱᱟᱜ ᱪᱟᱨ ᱴᱟ ᱫᱷᱟᱹᱵᱤᱡ
ᱢᱟᱥᱮ ᱜᱚᱢᱠᱮ ᱟᱹᱰᱤᱥ ᱟᱹᱰᱤ ᱜᱷᱟᱹᱲᱤᱡ ᱵᱮᱱ ᱞᱟᱹᱭ ᱠᱮᱫ ᱫᱚ
ᱦᱮᱸ ᱚᱱᱠᱟᱜᱮ ᱟᱫᱚ ᱟᱰᱷᱮᱨ ᱯᱩᱭᱥᱟᱹ ᱦᱚᱸ ᱚᱱᱠᱟ ᱜᱮᱠᱚ ᱮᱢᱚᱜ ᱠᱟᱱᱟ
ᱦᱮᱸ ᱟᱞᱮ ᱥᱮᱫ ᱫᱚ ᱜᱚᱝᱠᱮ ᱠᱚᱢ ᱜᱮ
ᱟᱨᱚ ᱟᱞᱮ ᱚᱱᱛᱮ ᱫᱚ ᱡᱚᱢᱟᱜ ᱦᱚᱸ ᱠᱚ ᱮᱢᱚᱜᱼᱟ
ᱚ ᱟᱞᱮ ᱥᱮᱫ ᱫᱚ ᱡᱚᱢ ᱡᱚᱢᱟᱜ ᱫᱚ ᱚᱱᱮ ᱡᱟ ᱠᱷᱟᱹᱡᱟᱹᱲᱤ ᱜᱮ ᱮᱢᱟᱜ ᱢᱮᱭᱟ ᱟᱫᱚ ᱵᱟᱝ ᱠᱷᱟᱹᱡᱟᱹᱲᱤ ᱪᱚᱯ
ᱚᱸᱪᱪᱷᱟ
ᱟᱯᱚᱱ ᱫᱚᱜᱚ ᱪᱮᱫ ᱫᱟᱠᱟ
ᱦᱮᱸ ᱠᱷᱟᱹᱡᱟᱹᱲᱤ ᱪᱚᱯ ᱵᱟᱠᱷᱟᱱ ᱜᱷᱩᱜᱽᱱᱤ ᱱᱚᱣᱟ ᱠᱚ ᱮᱢᱚᱜᱼᱟ᱾ ᱚᱱᱟ ᱫᱚ ᱥᱮᱛᱟᱜ ᱨᱮ ᱛᱟᱨᱯᱚᱨᱮ ᱛᱤᱠᱤᱱ ᱟᱨ ᱢᱤᱫ ᱫᱷᱟᱣ ᱫᱚ ᱫᱟᱠᱟ ᱠᱚ ᱮᱢᱚᱜᱼᱟ᱾
ᱦᱮᱸ
ᱦᱮᱸ ᱦᱮᱸ
ᱟᱞᱮ ᱥᱮᱫ ᱫᱚ ᱜᱚᱢ ᱜᱚᱝᱠᱮ ᱡᱩᱫᱤ ᱟᱞᱮᱥᱮᱫ ᱫᱚ ᱡᱩᱫᱤ ᱟᱴ ᱴᱟ ᱨᱮᱠᱚ ᱪᱟᱞᱟᱜᱼᱟ᱾
ᱦᱮᱸ
ᱟᱫᱚ ᱵᱟᱨᱚᱴᱟ ᱠᱷᱟᱱ ᱜᱮᱠᱚ ᱨᱟᱠᱟᱵ ᱠᱟᱱᱟ, ᱟᱨ ᱡᱩᱫᱤ ᱫᱚᱥᱴᱟ ᱠᱷᱚ ᱪᱟᱜᱼᱟ ᱛᱟᱦᱞᱮ ᱫᱩᱴᱟ ᱚᱱᱮ ᱚᱱᱠᱟ᱾
ᱟᱹᱰᱤ ᱠᱚᱢ ᱥᱚᱢᱚᱭ᱾
ᱦᱳᱭ ᱠᱚᱢ ᱥᱚᱢᱚᱭ ᱜᱮ
ᱟᱹᱰᱤ ᱞᱚᱜᱚᱱ ᱠᱚ ᱨᱟᱠᱟᱵᱚᱜ ᱜᱮᱭᱟ ᱟᱨ ᱠᱟᱹᱴᱤᱡ ᱠᱟᱹᱢᱤ ᱞᱮᱠᱷᱟᱱ ᱛᱚ ᱟᱹᱰᱤ ᱟᱨ ᱠᱟᱹᱴᱤᱡ ᱯᱩᱭᱥᱟ ᱧᱟᱢ ᱠᱚᱜᱼᱟ᱾
ᱦᱳᱭ ᱦᱳᱭ ᱟᱞᱮᱥᱮᱫ ᱫᱚ ᱚᱱᱠᱟᱜᱮ ᱟᱹᱰᱤ ᱞᱚᱜᱚᱱ ᱠᱚ ᱨᱟᱠᱟᱵᱼᱟ᱾
ᱚ ᱟᱪᱷᱟ ᱟᱪᱷᱟ ᱱᱟᱯᱟᱭ ᱠᱟᱛᱷᱟ ᱫᱚ᱾ ᱡᱮ ᱟᱵᱮᱱᱟᱜ ᱚᱱᱛᱮ ᱵᱟᱦᱟ ᱥᱚᱦᱨᱟᱭ ᱠᱚ ᱦᱩᱭᱩᱜ ᱜᱮᱭᱟ ᱥᱮ ᱵᱟᱝ?
ᱦᱮᱸ ᱦᱩᱭᱩᱜ ᱜᱮᱭᱟ ᱵᱟᱦᱟ ᱥᱚᱦᱚᱨᱟᱭ ᱠᱚ᱾
ᱟᱪᱷᱟ ᱱᱮᱛᱟᱨ ᱢᱟ ᱵᱟᱦᱟ ᱨᱮ ᱧᱮᱞᱚᱜᱚᱜ ᱠᱟᱱᱟ ᱴᱟᱢᱟᱠ ᱴᱩᱢᱫᱟᱜ ᱵᱟᱫ ᱛᱮ᱾ ᱢᱟᱭᱤᱠ ᱵᱚᱠᱥᱚ ᱠᱚ ᱟᱹᱜᱩᱭᱮᱫᱟ, ᱟᱵᱤᱱᱟᱜ ᱚᱱᱛᱮ ᱫᱚ ᱪᱮᱫ ᱞᱮᱠᱟ?
ᱟᱞᱮ ᱥᱮᱫ ᱦᱚᱸ ᱜᱚᱝᱠᱮ ᱚᱱᱟ ᱠᱚᱜᱮ ᱵᱮᱥᱤ ᱧᱮᱞᱚᱜ ᱠᱟᱱᱟ᱾ ᱛᱚ ᱟᱞᱮ ᱟᱞᱮ ᱥᱩᱨ ᱥᱩᱯᱩᱨ ᱫᱚ ᱵᱮᱥᱤ ᱵᱟᱝ ᱟᱞᱮ ᱚᱱᱟ ᱠᱚᱫᱚ ᱧᱮᱞᱚᱜ ᱠᱟᱱᱟ
ᱡᱟᱦᱟᱸᱭ ᱵᱟᱠᱚᱼᱼ ᱯᱨᱚᱛᱤᱵᱟᱫ ᱮᱫᱟ ᱡᱮ ᱴᱟᱢᱟᱠ ᱴᱩᱢᱫᱟᱜ ᱛᱚ ᱥᱚᱨᱮᱥᱟ ᱟᱵᱚᱣᱟᱜ ᱡᱟᱦᱟᱸ, ᱮᱱᱮᱡ ᱥᱮᱨᱮᱧ ᱨᱮᱱᱟᱜ ᱥᱟᱯᱟᱵ ᱠᱚᱫᱚ ᱴᱟᱢᱟᱠ ᱴᱩᱢᱫᱟᱜ ᱜᱮ ᱠᱟᱱᱟ᱾ ᱪᱮᱫᱟᱜ ᱢᱟᱭᱤᱠ ᱵᱚᱠᱥ ᱦᱚᱸᱠᱚ ᱟᱹᱜᱩᱭᱮᱫᱟ ᱱᱚᱝᱠᱟ ᱡᱟᱦᱟᱸᱭ ᱵᱟᱠᱚ ᱯᱨᱚᱛᱤᱵᱟᱫ ᱮᱫᱟ?
ᱦᱮᱸ ᱟᱫᱚ ᱚᱱᱠᱟ ᱫᱚ ᱵᱟᱹᱞᱤᱧ ᱤᱭᱟᱹ ᱵᱟᱲᱟ ᱟᱠᱟᱫᱟ᱾ ᱡᱮᱠᱚ ᱚᱱᱟ ᱱᱤᱭᱮ ᱠᱚ ᱨᱚᱲᱫᱟ᱾
ᱫᱚ ᱟᱵᱚ ᱢᱟᱹᱱᱢᱤ ᱫᱚ ᱨᱟᱹᱥᱠᱟᱹ ᱪᱮᱛᱟᱱ ᱨᱮᱠᱚ ᱰᱤᱯᱮᱱᱰᱚᱜ ᱠᱟᱱᱟ ᱚᱠᱟᱨᱮ ᱨᱟᱹᱥᱠᱟᱹ ᱠᱚ ᱧᱟᱢᱚᱜᱼᱟ ᱚᱸᱰᱮ ᱜᱮ, ᱡᱮᱢᱚᱱ ᱪᱷᱟᱛᱤᱠ ᱠᱚᱣᱟᱜ ᱵᱚᱸᱜᱟ ᱵᱩᱨᱩ ᱠᱚᱨᱮ ᱧᱮᱞ ᱢᱮ ᱥᱮ ᱚᱱᱩᱥᱴᱷᱟᱱ ᱠᱚᱨᱮ ᱧᱮᱞ ᱢᱮ᱾ ᱡᱚᱛᱚ ᱨᱮᱜᱮ ᱠᱚ ᱨᱟᱹᱥᱠᱟᱹᱭᱟ ᱟᱵᱚᱨᱮᱱ᱾
ᱦᱮᱸ ᱦᱳᱭ ᱟᱫᱚ
ᱟᱫᱚ ᱟᱹᱵᱤᱱ ᱫᱚ ᱪᱮᱫ ᱵᱤᱱ ᱞᱟᱹᱭᱫᱟ ᱱᱚᱣᱟ ᱴᱟᱢᱟᱠ ᱛᱩᱢᱫᱟᱜ ᱨᱮᱱᱟᱠ? ᱥᱟᱶᱛᱮ ᱢᱟᱭᱤᱠ ᱥᱮᱴ ᱦᱚᱸ ᱪᱟᱞᱟᱣ ᱦᱚᱪᱚ, ᱥᱮ ᱢᱟᱭᱤᱠ ᱥᱮᱴ ᱫᱚ ᱵᱚᱱᱫᱚ ᱞᱮᱠᱷᱟᱱ ᱵᱷᱟᱜᱤᱜᱼᱟ?
ᱢᱟᱭᱤᱠ ᱥᱮᱫᱴ ᱦᱚᱸ ᱪᱟᱹᱞᱩ ᱫᱚ ᱤᱭᱟᱹ ᱜᱤᱭᱟ. ᱟᱫᱚ ᱜᱟᱱᱚᱜ ᱜᱮᱭᱟ ᱟᱫᱚ᱾ ᱡᱟᱦᱟᱸ ᱟᱵᱚᱱᱟᱜ ᱠᱟᱹᱢᱤ ᱦᱚᱨᱟ ᱫᱚ ᱴᱟᱢᱟᱠ ᱛᱩᱢᱫᱟᱜ ᱨᱮᱜᱮ ᱵᱚᱱ ᱠᱚᱨᱟᱣ ᱢᱟ ᱡᱟᱦᱟᱸ ᱟᱵᱚ ᱡᱟᱦᱟᱸ ᱟᱥᱚᱞ ᱠᱟᱹᱢᱤ ᱟᱵᱚᱱᱟ
ᱟᱪᱷᱟ ᱟᱪᱷᱟ
ᱟᱨ ᱡᱟᱦᱟᱸ ᱢᱟᱭᱤᱞ ᱠᱚᱦᱚᱸ ᱜᱟᱱᱚᱜ ᱜᱮᱭᱟ ᱚᱱᱟ ᱫᱚ ᱞᱟᱦ ᱫᱤᱱ ᱡᱟᱦᱟᱸ ᱢᱟᱱᱮ
ᱚ ᱟᱪᱷᱟ ᱟᱪᱷᱟ
ᱚᱱᱟ ᱫᱚ ᱵᱟᱨᱚᱱ ᱵᱟᱹᱱᱩᱜᱼᱟ᱾ ᱡᱟᱦᱟᱸ ᱟᱵᱚᱱᱟᱜ ᱟᱥᱚᱞ ᱠᱟᱹᱢᱤ ᱠᱚᱫᱚ ᱴᱟᱢᱟᱠ ᱛᱩᱢᱫᱟᱜ ᱛᱮᱜᱮ ᱵᱚᱱ ᱯᱟᱨᱚᱢ ᱞᱮᱱᱠᱷᱟᱱ ᱜᱟᱱᱚᱜᱼᱟ᱾
ᱟᱫᱚ ᱢᱟᱭᱤᱠ ᱢᱟ ᱛᱚ ᱦᱟᱸᱜ ᱟᱵᱚᱣᱟᱜ ᱫᱚ ᱵᱟᱝ ᱠᱟᱱᱟ ᱚᱱᱟ ᱪᱷᱟᱛᱤᱠ ᱠᱚᱣᱟᱜ ᱧᱮᱞ ᱛᱮᱠᱚ ᱥᱮᱬᱟ ᱟᱹᱜᱩ ᱟᱠᱟᱫᱟ᱾
ᱟᱫᱚ ᱤᱧᱟᱹᱜ ᱢᱮᱱᱛᱮ ᱫᱚ ᱞᱟᱹᱭᱮᱫᱟ ᱡᱮ, ᱢᱟᱭᱤᱠ ᱠᱚᱫᱚ ᱵᱟᱫ ᱞᱮᱠᱷᱟᱱ ᱜᱮ ᱵᱷᱟᱜᱤᱜᱼᱟ ᱪᱮᱫᱟᱜ ᱥᱮ ᱚᱱᱟ ᱫᱚ ᱟᱵᱚᱣᱟᱜ ᱥᱟᱶᱛᱟ ᱨᱮᱱᱟᱜ ᱵᱚᱸᱜᱟ ᱵᱩᱨᱩ ᱵᱮᱯᱟᱨ ᱠᱟᱱᱟ᱾ ᱴᱟᱢᱟᱠ ᱴᱩᱢᱫᱟᱜ ᱛᱮᱜᱮ ᱴᱟᱢᱟᱠ ᱴᱩᱢᱫᱟᱜ ᱛᱮᱜᱮ ᱜᱮ ᱮᱱᱮᱡ ᱥᱮᱨᱮᱧ ᱞᱮᱠᱷᱟᱱ ᱟᱹᱰᱤ ᱱᱟᱯᱟᱭ ᱠᱚᱜᱼᱟ ᱟᱨᱠᱤ᱾
ᱥᱚᱢᱚᱭ ᱫᱚ ᱚᱱᱟᱜᱮ ᱴᱟᱢᱟᱠ ᱛᱩᱢᱫᱟᱜ ᱛᱮᱜᱮ᱾
ᱟᱫᱚ ᱟᱵᱚ ᱡᱩᱫᱤ ᱞᱟᱜ ᱫᱤᱱ ᱵᱚᱱ ᱟᱹᱜᱩᱭᱟ ᱛᱟᱦᱚᱞᱮ ᱜᱟᱱᱚᱜ ᱜᱮᱭᱟ ᱚᱱᱟ ᱫᱚ ᱾
ᱟᱪᱪᱷᱟ - ᱟᱪᱪᱷᱟ ᱟᱫᱚ ᱦᱮᱸ ᱞᱟᱹᱭ ᱫᱟᱞᱤᱧ ᱡᱮ ᱟᱵᱤᱱᱟᱜ ᱚᱱᱛᱮ ᱫᱚ ᱴᱟᱢᱟᱠ ᱛᱩᱢᱫᱟᱜ ᱠᱚ ᱢᱮᱱᱟᱜ ᱜᱮᱭᱟ ᱥᱮ?
ᱦᱩᱸ ᱦᱩᱸ ᱢᱮᱱᱟᱜ ᱜᱮᱭᱟ ᱟᱞᱮ ᱫᱚ ᱴᱟᱢᱟᱠ ᱛᱩᱢᱫᱟᱹᱜ ᱛᱮᱜᱮ ᱵᱟᱦᱟ ᱯᱚᱨᱚᱵᱽ ᱠᱚᱫᱚᱞᱮ ᱢᱟᱱᱟᱣᱟ ᱢᱟᱹᱭᱤᱠ ᱠᱚᱫᱚ ᱵᱟᱞᱮ ᱟᱹᱜᱩᱭ ᱜᱮᱭᱟ ᱾
ᱟᱪᱪᱷᱟ ᱟᱪᱪᱷᱟ ᱨᱩ ᱠᱚᱵᱤᱱ ᱵᱟᱲᱟᱭ ᱜᱮᱭᱟ ᱥᱮ ᱵᱟᱝ?
ᱦᱮᱸ ᱨᱩ ᱠᱚᱫᱚ ᱵᱟᱲᱟᱭ ᱜᱮ ᱴᱟᱢᱟᱠ ᱫᱚᱞᱤᱧ ᱵᱟᱲᱟᱭᱟ ᱟᱫᱚ ᱱᱚᱣᱟ ᱟᱵᱚᱣᱟᱜ ᱡᱟᱦᱟᱸ ᱨᱮᱜᱽᱲᱟ ᱛᱩᱢᱫᱟᱜ ᱢᱮᱱᱟᱜᱼᱟ ᱚᱱᱟ ᱠᱚᱫᱚ ᱵᱟᱹᱞᱤᱧ ᱜᱟᱱ
ᱚ ᱟᱪᱪᱷᱟ ᱟᱪᱪᱷᱟ ᱟᱫᱚ ᱟᱵᱚ ᱠᱚᱜᱮ ᱦᱟᱸᱜ ᱱᱚᱣᱟ ᱠᱚᱫᱚ ᱥᱮᱬᱟ ᱦᱩᱭᱩᱜ ᱛᱟᱵᱚᱱᱟ ᱾
ᱦᱚᱭ ᱦᱚᱭ ᱟᱫᱚ ᱚᱱᱟ ᱠᱚ ᱱᱤᱭᱮ ᱛᱮ ᱫᱚ ᱵᱮᱥᱤ ᱵᱟᱞᱤᱧ ᱤᱭᱟᱹ ᱵᱟᱲᱟ ᱟᱠᱟᱫᱟ ᱾
ᱦᱮᱸ ᱦᱮᱸ ᱟᱵᱚ ᱡᱩᱫᱤ ᱱᱚᱣᱟᱵᱚᱱ ᱥᱮᱬᱟ ᱫᱚᱦᱚᱭᱟ ᱛᱚᱵᱮ ᱟᱵᱚ ᱱᱮᱠᱥᱴ ᱡᱮᱱᱟᱨᱮᱥᱚᱱ ᱩᱱᱠᱩ ᱵᱚᱱ ᱥᱮᱬᱟ ᱫᱟᱲᱮᱭᱟ ᱟᱠᱚᱣᱟ ᱾
ᱦᱮᱸ ᱮᱠᱫᱚᱢ ᱴᱷᱤᱠ ᱠᱟᱛᱷᱟ ᱵᱤᱱ ᱞᱟᱹᱭ ᱟᱠᱟᱫᱟ ᱾
ᱱᱮᱛᱟᱨ ᱡᱟ ᱧᱮᱞᱚᱜ ᱠᱟᱱᱟ ᱱᱚᱣᱟ ᱴᱟᱢᱟᱠ ᱛᱩᱢᱫᱟᱜ ᱥᱩᱨ ᱥᱮ ᱵᱟᱠᱚ ᱥᱩᱨᱚᱜ ᱠᱟᱱᱟ ᱱᱮᱛᱟᱨ ᱨᱮᱱ ᱡᱟᱦᱟᱸᱭ ᱡᱩᱣᱟᱹᱱ ᱠᱚᱲᱟ ᱠᱩ ᱠᱩᱲᱤ ᱠᱚ ᱢᱮᱱᱟᱜ ᱠᱚᱣᱟ ᱾
ᱦᱩᱸ ᱦᱩᱸ ᱦᱩᱸ ᱦᱩᱸ
ᱡᱮ ᱚᱸᱰᱮ ᱴᱟᱢᱟᱠ ᱛᱩᱢᱫᱟᱜ ᱠᱚ ᱨᱩᱭᱮᱫᱟ ᱪᱟᱞᱟᱣ ᱠᱟᱛᱮᱜ ᱡᱮ ᱠᱟᱴᱤᱡ ᱤᱧ ᱛᱮᱱᱟᱜ ᱪᱮᱫ ᱞᱮᱠᱟ ᱠᱚ ᱨᱩᱭ ᱮᱫᱟ ᱥᱮ ᱤᱧ ᱠᱟᱹᱴᱤᱡ ᱤᱧ ᱨᱩᱣᱟᱹᱜᱼᱟ ᱪᱮᱫ ᱞᱮᱠᱟ ᱵᱩᱡᱷᱟᱹᱜᱼᱟ ᱚᱱᱠᱟ ᱫᱚ ᱵᱟᱠᱚ ᱧᱮᱞᱚᱜᱚᱜ ᱠᱟᱱᱟ ᱾
ᱦᱚᱭ ᱜᱚᱢᱠᱮ ᱴᱟᱱ ᱫᱚ ᱵᱤᱥᱤ ᱚᱱᱮ ᱰᱤᱡᱮ ᱵᱚᱠᱥ ᱨᱮᱜᱮ ᱾
ᱦᱮᱸ ᱮᱠᱫᱚᱢ ᱮᱠᱫᱚᱢ ᱰᱤᱡᱮ ᱵᱚᱠᱥ ᱚᱠᱟᱨᱮ ᱥᱟᱰᱮᱭᱟ ᱚᱸᱰᱮ ᱫᱚ ᱮᱠᱟᱞ ᱛᱮᱜᱮ ᱡᱚᱛᱚ ᱠᱚ ᱥᱮᱴᱮᱨ ᱠᱚ ᱛᱟᱦᱮᱱᱟ ᱚᱱᱟ ᱨᱮᱫᱚ ᱵᱟᱠᱚ ᱞᱮᱴᱚᱜᱼᱟ ᱾
ᱱᱚᱝᱠᱟ ᱥᱤᱥᱴᱮᱢ ᱟᱠᱟᱱᱟ ᱾
ᱦᱩᱸ ᱟᱫᱚ ᱱᱚᱝᱠᱟ ᱞᱮᱱᱠᱷᱟᱱ ᱵᱟᱹᱭ ᱵᱟᱹᱭᱛᱮ ᱟᱵᱚᱣᱟᱜ ᱥᱟᱶᱛᱟ ᱨᱮᱱᱟᱜ ᱡᱟᱦᱟᱸ ᱮᱱᱮᱡ ᱥᱮᱨᱮᱧ ᱨᱮᱱᱟᱜ ᱥᱟᱯᱟᱵ ᱠᱚ ᱢᱮᱱᱟᱜᱼᱟ ᱡᱷᱚᱛᱚ ᱟᱫ ᱪᱟᱵᱟᱜᱼᱟ ᱾ ᱱᱮᱛᱟᱨ ᱢᱟ ᱟᱹᱰᱤ ᱠᱤᱼ ᱼᱪᱷᱩ ᱢᱟ ᱜᱚᱴᱟ ᱟᱹᱛᱩ ᱫᱤᱥᱚᱢ ᱨᱮ ᱵᱟᱹᱱᱩᱜᱼᱟ ᱛᱚ ᱵᱤᱵᱷᱤᱱᱱᱚ ᱡᱟᱭᱜᱟ ᱨᱮ ᱴᱟᱢᱟᱠ ᱛᱩᱢᱫᱟᱜ ᱜᱮ ᱵᱟᱹᱱᱩᱜ ᱟᱱᱟ ᱾
ᱦᱚᱭ ᱦᱚᱭ
ᱦᱮᱸ ᱛᱟᱪᱷᱟᱲᱟ ᱚᱱᱟ ᱥᱟᱶᱛᱮ ᱟᱨᱚ ᱡᱟᱦᱟᱸ ᱥᱟᱯᱟᱵ ᱠᱚ ᱛᱟᱦᱮᱱᱟ ᱚᱱᱟ ᱠᱚᱫᱚ ᱮᱠᱟᱞ ᱛᱮᱜᱮ ᱵᱟᱹᱱᱩᱜ ᱟᱱᱟ ᱾
ᱴᱷᱤᱠ ᱠᱟᱛᱷᱟ ᱵᱤᱱ ᱞᱟᱹᱭ ᱠᱮᱫᱟ ᱦᱩᱸ ᱟᱞᱮ ᱱᱚᱣᱟ ᱫᱟᱨᱮ ᱦᱚᱸ ᱚᱱᱠᱟ ᱜᱮ ᱧᱮᱞᱚᱜ ᱠᱟᱱᱟ ᱾ ᱛᱚ ᱚᱱᱟ ᱠᱚᱫᱚ ᱟᱫᱚ ᱟᱵᱚ ᱛᱮᱜᱮ ᱵᱚᱱ ᱤᱭᱟᱹ ᱮᱛ ᱛᱟᱵᱚᱱᱟ ᱫᱚᱦᱚ ᱦᱩᱭᱩᱜ ᱛᱟᱵᱚᱱᱟ ᱾
ᱦᱮᱸ ᱦᱮᱸ ᱚᱱᱟ ᱢᱟᱛᱚ ᱟᱵᱚ ᱪᱮᱛᱟᱱ ᱨᱮᱜᱮ ᱫᱟᱭᱤᱛᱛᱚ ᱫᱚ ᱾
ᱟᱨ ᱱᱚᱣᱟ ᱢᱟ ᱮᱴᱟᱜ ᱢᱟᱱᱮ ᱮᱴᱟᱜ ᱥᱚᱢᱟᱡᱽ ᱨᱮᱱ ᱦᱚᱲ ᱤᱭᱟᱹ ᱠᱟᱛᱮᱜ ᱢᱟ ᱵᱟᱭ ᱤᱭᱟᱹᱭᱟ ᱱᱤᱡᱮᱨᱟᱜ ᱥᱚᱢᱟᱡᱽ ᱫᱚ ᱾ ᱱᱤᱡᱮᱨᱟᱜ ᱱᱤᱡᱮᱨᱟᱜ ᱥᱚᱢᱟᱡᱽ ᱫᱚ ᱱᱤᱡᱮ ᱛᱮᱜᱮ ᱧᱮᱞ ᱦᱩᱭᱩᱜᱼᱟ ᱾
ᱦᱮᱸ ᱮᱠᱫᱚᱢ ᱮᱠᱫᱚᱢ ᱮᱠᱫᱚᱢ
ᱱᱩᱠᱩ ᱡᱟᱦᱟᱸᱭ ᱢᱮᱱᱟᱜ ᱠᱚᱣᱟ ᱢᱟᱱᱮ ᱮᱴᱟᱜ ᱡᱟᱹᱛᱤ ᱩᱱᱠᱩ ᱦᱚᱸ ᱟᱠᱚᱣᱟᱜ ᱥᱚᱢᱟᱡᱽ ᱫᱚ ᱟᱹᱰᱤ ᱤᱭᱟᱹᱛᱮᱠᱚ ᱟᱯᱱᱟᱨ ᱮᱫᱟ ᱾ ᱟᱨ ᱠᱚ ᱢᱟᱱᱟᱣᱟ ᱟᱠᱚᱣᱟᱜ ᱡᱟᱦᱟᱸ ᱯᱚᱨᱚᱵᱽ ᱠᱚ ᱾
ᱦᱮᱸ ᱦᱮᱸ ᱚᱱᱟ ᱫᱚ ᱮᱠᱟᱞ ᱜᱮ ᱟᱠᱚ ᱫᱚ ᱴᱷᱤᱠ ᱜᱮᱠᱚ ᱢᱟᱱᱟᱣ ᱫᱟ ᱟᱠᱚᱣᱟᱜ ᱫᱚ ᱠᱚᱱᱚ ᱚᱥᱩᱵᱤᱫᱟ ᱵᱟᱱᱩᱜ-ᱟ ᱾ ᱠᱤᱱᱛᱩ ᱟᱵᱚ ᱨᱮᱱ ᱴᱷᱤᱠ ᱴᱷᱟᱠ ᱵᱟᱠᱚ ᱢᱟᱱᱟᱣ ᱫᱟ ᱟᱠᱚᱣᱟᱜ ᱵᱚᱸᱜᱟ ᱵᱩᱨᱩ ᱠᱚᱨᱮ ᱠᱚ ᱥᱩᱨᱚᱜ ᱠᱟᱱᱟ᱾
ᱦᱩᱸ ᱦᱩᱸ ᱟᱵᱚᱨᱮᱱ ᱡᱟᱦᱟᱸ ᱟᱵᱚᱱᱟᱜ ᱡᱟᱦᱟᱸ ᱵᱟᱦᱟ ᱯᱚᱨᱚᱵᱽ ᱢᱮᱱᱟᱜ-ᱟ ᱵᱟᱦᱟ ᱯᱚᱨᱚᱵᱽ ᱨᱮ ᱡᱟᱦᱟᱸ ᱩᱢ ᱫᱟᱜ ᱢᱮᱱᱟᱜ-ᱟ ᱛᱚ ᱚᱱᱟ ᱠᱚᱫᱚ ᱠᱚᱢ ᱧᱮᱞᱚᱜ ᱠᱟᱱᱟ ᱡᱟᱦᱟᱸ ᱦᱟᱱᱮ ᱫᱮᱠᱳᱣᱟᱜ ᱡᱟᱦᱟᱸ ᱦᱟᱱᱮ ᱦᱩᱞ ᱤᱭᱟᱹ ᱦᱩᱞᱤ ᱢᱮᱱᱟᱜ-ᱟ
ᱦᱮᱸ ᱦᱮᱸ ᱚᱱᱟ ᱠᱚᱨᱮ ᱠᱚ ᱫᱚᱢᱮ ᱠᱚ ᱰᱮᱱᱥ ᱵᱟᱲᱟᱭ ᱫᱟ
ᱦᱩᱸ ᱟᱨ ᱜᱩᱞᱤ ᱠᱩᱠᱚ ᱞᱟᱜᱟᱣ ᱫᱟ
ᱞᱟᱜᱟᱣ ᱡᱟᱦᱟᱸ ᱫᱚ ᱟᱵᱚᱣᱟᱜ ᱫᱚ ᱵᱟᱝ ᱠᱟᱱᱟ
ᱟᱵᱚᱱᱟᱜ ᱢᱟ ᱠᱩᱞᱤ ᱢᱟ ᱵᱟᱝ ᱠᱟᱱᱟ ᱟᱨ
ᱵᱟᱝ ᱠᱟ ᱵᱟᱝ ᱠᱟᱱᱟ
ᱟᱨ ᱜᱟᱱ ᱦᱚᱸ ᱵᱟᱝ ᱜᱟᱱᱚᱜ ᱛᱟᱵᱚᱱᱟ ᱚᱱᱟ ᱫᱚ, ᱛᱳ
ᱟᱯᱱᱟᱨ ᱫᱚ ᱠᱚᱫᱚ ᱚᱱᱟ ᱠᱚᱫᱚ ᱱᱮᱛᱟᱨ ᱫᱚ ᱧᱮᱞ ᱤᱫᱤᱜ ᱠᱟᱱᱟ ᱟᱹᱰᱤ ᱡᱟᱭᱜᱟ ᱨᱮᱜᱮ
ᱦᱮᱸ ᱦᱮᱸ
ᱟᱫᱚ ᱦᱳᱞᱤ ᱡᱮ ᱵᱤᱱ ᱞᱟᱹᱭ ᱠᱮᱫᱟ ᱩᱭᱦᱟᱹᱨ ᱦᱮᱡ ᱟᱹᱫᱤᱧᱟ ᱡᱮ ᱟᱯᱮᱻ ᱟᱯᱮ ᱚᱸᱰᱮ ᱵᱟᱥᱠᱮ ᱢᱟᱦᱟ ᱨᱮ ᱪᱮᱫ ᱞᱮᱠᱟ ᱠᱚ ᱢᱟᱱᱟᱣᱟ ᱦᱳᱞᱤᱭᱟᱛᱮ ᱥᱮ ᱞᱚᱥᱚᱫ ᱟᱛᱮ
ᱦᱩᱸ ᱟᱞᱮᱫ ᱫᱚ ᱦᱩᱞᱤ ᱢᱟᱱᱮ ᱵᱟᱥᱠᱤ ᱵᱟᱦᱟ ᱵᱤᱱ ᱞᱟᱹᱭ ᱫᱟ ᱵᱟᱦᱟ ᱨᱮ
ᱦᱮᱸ ᱵᱟᱦᱟ ᱨᱮᱱᱟᱜ ᱠᱟᱛᱷᱟ ᱜᱤᱧ ᱞᱟᱹᱭ ᱫᱟ᱾
ᱵᱟᱦᱟ ᱨᱮᱫᱚ ᱟᱞᱮ ᱫᱚ ᱞᱚᱥᱚᱜ ᱨᱮᱦᱚᱸ ᱵᱟᱝ ᱦᱩᱞᱤ ᱫᱚ ᱦᱩᱞᱤ ᱦᱚᱸ ᱵᱟᱝ ᱟᱞᱮ ᱫᱚ ᱥᱩᱫᱷᱩ ᱫᱟᱜ ᱜᱮ ᱫᱟᱜ ᱜᱮᱞᱮ ᱫᱩᱞ ᱡᱚᱱᱚᱜ-ᱟ ᱟᱨ ᱚᱱᱟ ᱫᱤᱱ ᱫᱚ ᱮᱱᱮᱡ ᱮᱱᱮᱡ ᱪᱟᱞᱮ ᱤᱱ ᱛᱮ ᱜᱮᱞᱮ ᱯᱟᱨᱚᱢᱟ ᱵᱟᱥᱠᱮ ᱫᱚ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ
ᱟᱹᱰᱤ ᱜᱟᱱ ᱦᱩᱸ
ᱦᱮᱸ ᱟᱸᱡᱚᱢ ᱠᱟᱱᱟ ᱚᱠᱟᱨᱮ ᱡᱮ ᱪᱮᱛᱟᱱ ᱠᱩᱞᱦᱤ ᱞᱟᱛᱟᱨ ᱠᱩ ᱞᱟᱛᱟᱨ ᱠᱩᱞᱦᱤ ᱱᱤᱝᱠᱟᱹ ᱠᱚ ᱮᱱᱮᱡ ᱜᱮᱭᱟ ᱫᱟ ᱟᱹᱵᱤᱱᱟᱜ ᱚᱱᱛᱮ ᱫᱚ ᱠᱩᱞᱦᱤ ᱢᱮᱱᱟᱜ-ᱟ ᱥᱮ ᱵᱟᱝ
ᱵᱟᱝ ᱵᱟᱝ ᱵᱟᱝ ᱟᱞᱮ ᱫᱚ ᱢᱮᱫᱴᱟᱝ ᱤᱭᱟᱹ ᱜᱮ᱾ ᱟᱛᱳ ᱦᱚᱸ ᱢᱟᱱᱮ ᱦᱮᱸ
ᱟᱪᱪᱷᱟ ᱟᱪᱪᱷᱟ ᱵᱷᱟᱜᱮ ᱜᱮ ᱚᱱᱛᱮ ᱦᱚᱸ ᱚᱱᱠᱟ ᱜᱮ ᱢᱮᱫᱴᱟᱝ ᱡᱟᱭᱜᱟ ᱨᱮ
ᱡᱟᱦᱟᱸ ᱟᱞᱮᱭᱟᱜ ᱟᱨᱠᱤ ᱡᱟᱦᱟᱸ ᱟᱞᱮᱭᱟᱜ ᱟᱠ ᱟᱠᱷᱲᱟ ᱛᱟᱦᱮᱱᱟ
ᱦᱮᱸ ᱦᱮᱸ
ᱦᱩᱸ ᱚᱸᱰᱮ ᱜᱮ ᱡᱚᱛ ᱡᱷᱚᱛᱚ ᱚᱸᱰᱮ ᱜᱮᱠᱚ ᱦᱤᱡᱩᱜ-ᱟ ᱦᱩᱸ ᱫᱟᱜ ᱫᱟᱜ ᱫᱩᱞ ᱠᱚ ᱯᱩᱨᱟᱹᱣ ᱠᱟᱛᱮᱜ ᱟᱫᱚ ᱚᱸᱰᱮ ᱜᱮ ᱮᱱᱮᱡᱟ ᱮᱱᱮᱡ ᱥᱮᱨᱮᱧ ᱨᱩ ᱠᱚ ᱚᱸᱰᱮ ᱜᱮ ᱟᱨ ᱟᱹᱰᱤ ᱜᱟᱱ ᱡᱟᱭᱜᱟ ᱨᱮᱞᱤᱧ ᱧᱮᱞ ᱠᱟᱫᱟ ᱞᱚ ᱞᱚᱥᱚᱜ ᱠᱚᱨᱮ ᱠᱚ ᱠᱷᱮᱞᱳᱜ-ᱟ ᱚᱱᱟ ᱠᱚᱫᱚ ᱟᱞᱮᱥᱮᱫ ᱫᱚ ᱵᱟᱝ ᱧᱟᱢᱚᱜ ᱜᱮᱭᱟ ᱛᱳ ᱚᱱᱟ ᱠᱚ ᱡᱟᱭᱜᱟ ᱫᱚ ᱦᱮᱸ ᱛᱳ ᱚᱱ ᱟᱯᱮ ᱚᱱᱛᱮ ᱦᱳᱭᱳᱜ ᱜᱮᱭᱟ ᱞᱚᱥᱚᱜ ᱨᱮ ᱠᱷᱮᱞ
ᱞᱚᱥᱚᱫ ᱫᱚ ᱠᱚᱢ ᱜᱮ ᱦᱩᱭᱩᱜ-ᱟ ᱟᱫᱚ ᱪᱮᱫ ᱦᱳᱞᱤ ᱦᱚᱸ ᱠᱚ